ᱦᱮᱞᱳ
ᱦᱮᱞᱳ
ᱦᱮᱸ ᱢᱮᱱ ᱫᱟᱞᱤᱧ ᱡᱚᱦᱟᱨ ᱜᱮ,
ᱦᱮᱸ ᱡᱚᱸᱦᱟᱨ ᱡᱚᱸᱦᱟᱨ
ᱚᱸ ᱪᱮᱫ ᱠᱚᱵᱮᱱ ᱪᱮᱠᱟᱭᱮᱫᱟ?
ᱟᱨ ᱪᱮᱠᱟ ᱦᱚ ᱵᱟᱝ ᱜᱮ ᱱᱟᱛᱮ ᱵᱟᱭᱨᱮ ᱥᱮᱫ ᱦᱮᱡ ᱦᱳᱭ ᱠᱟᱱᱟ ᱠᱟᱹᱴᱤᱡ, ᱟᱹᱵᱤᱱ ᱪᱮᱵᱤᱧ ᱪᱤᱠᱟᱹᱭᱟ?
ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟ,
ᱚ ᱪᱮᱫ ᱠᱚᱯᱮ ᱠᱟᱹᱢᱤ ᱭᱮᱫᱟ?
ᱠᱟᱹᱢᱤ ᱫᱚ ᱮᱠᱷᱚᱱ ᱫᱚ ᱪᱮᱫ ᱦᱚ ᱵᱟᱝ ᱦᱩᱭᱩᱜ ᱠᱟᱱᱟ,
ᱳ ᱦᱳᱲᱳ ᱠᱚ ᱦᱳᱲᱩ ᱠᱚ ᱵᱟᱯᱮ ᱨᱚᱦᱚᱭ ᱮᱫᱟ? ᱪᱟᱞᱟᱣ ᱞᱮᱱᱟᱭ ᱦᱟᱹᱱᱤ
ᱦᱳᱲᱳ ᱠᱚ ᱟᱹᱣᱨᱤ ᱨᱚᱦᱚᱭ ᱦᱩᱭᱩᱜᱼᱟ ᱨᱚᱦᱚᱭ ᱦᱩᱭᱩᱜ ᱞᱟᱹᱜᱤᱫ,
ᱚᱱᱟᱫᱚ ᱦᱩᱭᱩᱜ ᱦᱮᱸ ᱱᱚᱛᱮ ᱫᱚ ᱨᱚᱦᱚᱭ ᱦᱩᱭᱩᱜ ᱠᱟᱱᱟ,
ᱦᱚᱸ ᱟᱹᱰᱤ ᱛᱟᱲᱟᱛᱟᱹᱲᱤ ᱫᱚ ᱟᱹᱰᱤ ᱪᱟᱲ ᱜᱮ,
ᱟᱹᱰᱤ ᱟᱪᱪᱷᱟ, ᱦᱮᱸ ᱜᱟ. ᱴᱤᱡ ᱪᱟᱲ ᱧᱚᱜ ᱜᱮ ᱜᱟᱹᱰᱤ ᱞᱚᱜᱚᱱ ᱧᱚᱜ ᱠᱚ ᱤᱡᱤᱭᱟᱹ ᱠᱟᱫᱟ ᱛᱚ ᱛᱚᱞᱟ ᱠᱚ ᱜᱤᱰᱤ ᱠᱟᱫᱟ ᱦᱮᱸ ᱫᱟᱜ ᱠᱚᱦᱚᱸ ᱦᱩᱭ ᱠᱟᱱᱟ ᱟᱫᱚ ᱵᱳᱛ ᱨᱮ ᱟᱫᱚ ᱚᱱᱟᱛᱮ ᱞᱚᱜᱚᱱ ᱧᱚᱜ ᱜᱮ ᱠᱚ ᱨᱚᱦᱚᱭ ᱮᱫᱟ,
ᱟᱪᱪᱷᱟ ᱟᱪᱪᱷᱟ ᱚᱲᱟᱜ ᱠᱷᱚᱱ ᱥᱟᱱᱟᱢ ᱠᱚᱠᱚ ᱵᱮᱥ ᱜᱤᱭᱟ,
ᱦᱮᱸ ᱚᱲᱟᱜ ᱨᱮ ᱵᱮᱥ ᱜᱮᱭᱟ ᱠᱚ,
ᱚ
ᱦᱮᱸ ᱦᱮᱸ
ᱦᱮᱸ ᱦᱮᱸ ᱦᱮᱸ ᱟᱞᱮ ᱦᱚᱸ
ᱟᱪᱪᱷᱟ, ᱟᱨ ᱪᱮᱫ ᱠᱚᱫᱚ
ᱞᱟᱹᱭ ᱵᱤᱱ
ᱢᱟᱱᱮ ᱪᱮᱫ ᱠᱚ ᱢᱟᱱᱮ ᱪᱤᱠᱟᱹᱭ ᱭᱟᱢ,
ᱪᱮᱫ ᱦᱚᱸ ᱵᱟᱹᱞᱤᱧ ᱪᱤᱠᱟᱹᱭᱟ ᱮᱢᱱᱤ ᱚᱲᱟᱜ ᱨᱮᱜᱮ ᱢᱮᱱᱟᱜ ᱠᱟᱜ ᱞᱤᱧᱟ, ᱪᱮᱫ ᱠᱚᱛᱮ ᱵᱮᱱ ᱪᱤᱠᱟᱹᱭᱟ ᱟᱨ ᱢᱮᱱ ᱫᱟᱹᱞᱤᱧ ᱚᱱᱛᱮ ᱫᱚ ᱤᱭᱟᱹ ᱠᱚᱠᱚ ᱢᱟᱱᱟᱣ ᱜᱮᱭᱟ ᱠᱤ?
ᱪᱮᱫ ᱠᱚ?
ᱟᱢᱵᱟᱵᱚᱛᱤ,
ᱦᱮᱸ ᱟᱢᱵᱟᱵᱚᱛᱤ ᱦᱩᱭ ᱠᱟᱱᱟ ᱦᱩᱭᱮᱱ ᱫᱚ ᱟᱢᱵᱟᱵᱚᱛᱤ, ᱛᱤ ᱯᱟᱨᱚᱢ ᱮᱱᱟ ᱦᱩᱸ ᱦᱮᱸ ᱦᱮᱸ ᱢᱟᱱᱟᱣ ᱜᱮᱭᱟ ᱠᱚ ᱦᱩᱸ ᱟᱯᱮ ᱥᱮᱫ
ᱦᱩᱸ ᱢᱟᱱᱟᱣ ᱜᱤᱭᱟᱠᱚ,
ᱟᱪᱪᱷᱟ ᱟᱪᱪᱷᱟ ᱟᱨ ᱵᱟᱦᱟ ᱢᱟᱜᱽ ᱢᱚᱬᱮ ᱠᱚ ᱵᱟᱝ ᱦᱩᱭᱩᱜᱼᱟ,
ᱵᱟᱦᱟ ᱢᱟᱜᱽ ᱢᱚᱬᱮ ᱠᱚᱢ ᱦᱮᱸ ᱦᱩᱭᱩᱜ ᱜᱮᱭᱟ ᱵᱟᱦᱟ ᱢᱟᱜᱽ ᱢᱚᱬᱮ ᱚᱱᱟ ᱨᱮᱜᱮ ᱦᱩᱭᱩᱜ ᱜᱮᱭᱟ,
ᱵᱟᱱᱟᱨ ᱜᱮ ᱦᱩᱸ ᱪᱮᱫ ᱵᱟᱦᱟᱭᱱᱟᱯᱮ ᱥᱮ ᱢᱟᱜ ᱢᱚᱬᱮ ᱵᱟᱦᱟ ᱦᱩᱸ ᱛᱤᱱᱟᱹᱜ ᱡᱚᱢᱚᱠ ᱯᱮ ᱢᱟᱱᱟᱣ ᱠᱮᱫᱟ
ᱟᱹᱰᱤ ᱡᱚᱢᱚᱠ ᱜᱮᱞᱮ ᱢᱟᱱᱟᱣ ᱠᱮᱫᱟ ᱢᱟᱱᱮ ᱵᱟᱦᱟ ᱫᱚ ᱩᱱᱟᱹᱜ ᱡᱚᱢᱚᱠ ᱫᱚ ᱵᱟᱝ ᱦᱩᱭᱩᱜᱼᱟ ᱟᱞᱮᱥᱮᱫ ᱫᱚ ᱢᱟᱜ ᱢᱚᱲᱮ ᱫᱚᱢᱮ ᱡᱚᱢᱚᱜ ᱟᱞᱮ ᱴᱷᱮᱱ ᱫᱚ ᱯᱮ ᱵᱚᱪᱷᱚᱨ ᱯᱚᱨᱮ ᱯᱚᱨᱮ ᱢᱟ ᱵᱟᱦᱟ ᱦᱩᱭᱩᱜᱼᱟ ᱟᱨᱠᱤ ᱱᱤᱭᱟ. ᱞᱤᱭᱮ ᱵᱟᱨ ᱵᱚᱪᱷᱚᱨ ᱵᱟᱦᱟ ᱦᱩᱭ ᱠᱟᱱᱟ ᱟᱨ ᱢᱤᱫ ᱵᱚᱪᱷᱚᱨ ᱵᱟᱦᱟ ᱦᱩᱭᱩᱜᱼᱟ ᱛᱟᱨᱯᱚᱨᱮᱨ ᱵᱚᱪᱷᱚᱨ ᱢᱟᱜ ᱢᱚᱬᱮ ᱦᱩᱭᱩᱜᱼᱟ ᱯᱮ ᱵᱚᱪᱷᱚᱨ ᱵᱟᱦᱟ ᱢᱤᱫ ᱵᱚᱪᱷᱚᱨ ᱢᱟᱜ ᱵᱚᱲᱮ
ᱯᱮ ᱵᱚᱪᱷᱚᱨ ᱵᱟᱦᱟ ᱢᱤᱫ ᱵᱚᱪᱷᱚᱨ ᱢᱟᱜᱽ ᱢᱚᱬᱮ ᱟᱪᱪᱷᱟ ᱵᱟᱦᱟ ᱫᱚ ᱢᱟ ᱪᱮᱫ ᱢᱟᱜ ᱢᱚᱬᱮ ᱞᱮᱠᱟ ᱜᱮᱯᱮ ᱢᱟᱱᱟᱣ ᱜᱮᱭᱟ
ᱦᱮᱸ ᱚᱱᱠᱟ ᱜᱤ ᱠᱷᱟᱹᱱᱤᱠᱴᱟ ᱟᱫᱚ ᱢᱟᱜ ᱢᱚᱬᱮ ᱨᱮᱫᱚ ᱵᱮᱥᱤ ᱵᱮᱥᱤ ᱯᱩᱡᱟᱹ ᱯ ᱯᱩᱡᱟᱹ ᱠᱚ ᱦᱩᱭᱩᱜ ᱜᱮᱭᱟ ᱢᱟᱱᱮ ᱮᱠᱴᱩ ᱱᱤᱭᱚᱢ ᱠᱚ ᱵᱮᱥᱤ ᱢᱮᱱᱟᱜᱼᱟ
ᱟᱨ ᱤᱭᱟᱹ ᱨᱮᱫᱚ ᱠᱟᱹᱴᱤᱜ ᱠᱚᱢ
ᱦᱩᱸ ᱟᱪᱪᱷᱟ
ᱦᱢ
ᱚ ᱟᱞᱮ ᱥᱮᱫ ᱫᱚ ᱢᱟᱱᱮ ᱪᱮᱫ ᱤᱧ ᱞᱟᱹᱭᱟ ᱵᱟᱦᱟ ᱫᱚ ᱥᱮᱨᱚᱠᱚᱢ ᱫᱚ ᱵᱟᱝ ᱦᱩᱭᱩᱜᱼᱟ ᱴᱷᱤᱠ ᱜᱮᱭᱟ ᱢᱟᱱᱮ ᱪᱮᱫᱠᱟ ᱵᱟᱦᱟ ᱫᱚ ᱥᱩᱫᱷᱩ ᱡᱟᱥᱴ ᱥᱩᱱᱩᱢ ᱥᱤᱸᱫᱩᱨ ᱠᱚ ᱟᱬᱜᱚᱭᱟ ᱟᱨ ᱢᱟᱜ ᱢᱚᱬᱮ ᱢᱟᱜ ᱢᱚᱬᱮ ᱜᱮ ᱦᱳᱭᱳᱜ ᱜᱮᱭᱟ
ᱚ
ᱦᱮᱸ ᱦᱩ ᱯᱮ ᱵᱚᱪᱷᱚᱨ ᱦᱩᱭ ᱠᱟᱱᱟ ᱛᱟᱯᱚᱨ ᱟᱯᱟᱛᱚ ᱢᱚᱬᱮ ᱵᱚᱪᱷᱚᱨ ᱯᱚᱨ ᱦᱩᱭᱩᱜᱼᱟ ᱢᱟᱜ ᱢᱚᱬᱮ ᱛᱚ ᱦᱩᱸ ᱦᱮᱸ ᱢᱚᱬᱮ ᱵᱚᱪᱷᱚᱨ
ᱚ
ᱦᱮᱸ ᱟᱨ ᱥᱚᱦᱨᱟᱭ ᱠᱚᱫᱚ ᱟᱯᱮ ᱫᱚ ᱢᱟᱱᱮ ᱛᱤᱥ ᱯᱮ ᱢᱟᱱᱟᱣ ᱜᱮᱭᱟ ᱥᱚᱦᱚᱨᱟᱭ ᱫᱚ
ᱟᱞᱮᱥᱮᱫ ᱫᱚ ᱥᱚᱦᱚᱨᱟᱭ ᱫᱚ ᱵᱟᱝ ᱦᱩᱭᱩᱜ ᱜᱮᱭᱟ
ᱛᱟᱦᱚᱞᱮ ᱥᱟᱠᱨᱟᱛ ᱠᱚ? ᱥᱚᱦᱨᱟᱭ ᱫᱚ ᱵᱟᱝ ᱦᱩᱭᱩᱜ
ᱵᱟᱝ ᱢᱟ ᱟᱫᱚ ᱟᱞᱮᱥᱮᱫ ᱫᱚ ᱥᱚᱦᱚᱨᱟᱭ ᱵᱟᱝ ᱦᱩᱭᱩᱜ ᱜᱮᱭᱟ ᱛᱟᱦᱚᱞᱮ ᱟᱵᱤᱱ ᱥᱮᱫ ᱦᱩᱭᱩᱜ ᱜᱮᱭᱟ ᱥᱮ
ᱦᱮᱸ ᱦᱩᱭᱩᱜ ᱜᱮᱭᱟ
ᱛᱟᱦᱚᱞᱮ ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ ᱪᱮᱫ ᱞᱮᱠᱟ
ᱟᱪᱪᱷᱟ ᱟᱪᱪᱷᱟ ᱦᱳᱭ ᱦᱳᱭ ᱛᱳ ᱟᱫᱚ ᱢᱤᱱᱫᱤᱱ ᱪᱮᱫ ᱪᱮᱫ ᱠᱷᱟᱹᱛᱤᱨ ᱵᱟᱝ ᱦᱩᱭᱩᱜᱼᱟ ᱥᱮ ᱢᱟᱱᱮ ᱠᱚᱨᱟᱣ ᱢᱟᱱᱮ ᱥᱚᱦᱨᱟᱭ ᱜᱮ ᱵᱟᱯᱮ ᱥᱚᱦᱨᱟᱭᱚᱜ ᱜᱮᱭᱟ
ᱠᱷᱟᱹᱛᱤᱨ ᱫᱚ ᱪᱮᱫ ᱫᱚ ᱵᱟᱹᱱᱩᱜᱼᱟ ᱢᱟᱱᱮ ᱢᱟᱲᱟᱝ ᱠᱷᱚᱱᱜᱮ ᱵᱟᱝᱠᱚ ᱥᱚᱦᱨᱟᱭᱚᱜ ᱜᱮᱭᱟ
ᱟᱪᱪᱷᱟ ᱟᱪᱪᱷᱟ ᱟᱪᱪᱷᱟ ᱢᱟᱲᱟᱝ ᱠᱷᱚᱱᱟᱜ ᱜᱮ ᱥᱚᱦᱨᱟᱭ ᱜᱮ ᱵᱟᱠᱚ ᱥᱚᱦᱨᱟᱭᱚᱜ ᱜᱮᱭᱟ ᱩᱦᱩᱜ ᱟᱪᱪᱷᱟ
ᱟᱹᱞᱤᱧ ᱫᱚ ᱡᱟᱞᱤᱧ ᱡᱟᱱᱟᱢ ᱠᱟᱱᱟ ᱥᱚᱨᱟᱭ ᱫᱚ ᱵᱟᱹᱞᱤᱧ ᱧᱮᱞ ᱟᱠᱟᱫᱟ ᱮᱠᱷᱚᱱᱚ ᱚᱸ ᱵᱟᱝ ᱦᱩᱭ ᱵᱟᱲᱟᱣ ᱠᱟᱱ ᱜᱮᱭᱟ᱾
ᱚᱸ
ᱦᱩᱸ
ᱦᱮᱸ ᱚᱠᱟ ᱚᱠᱟ ᱰᱤᱥᱴᱤᱠ ᱟᱯᱮ ᱫᱚ?
ᱵᱟᱸᱠᱩᱲᱟ ᱰᱤᱥᱴᱤᱠ ᱠᱟᱱᱟᱞᱮ᱾ ᱵᱟᱸᱠᱩᱲᱟ ᱯᱚᱱᱚᱛ ᱟᱹᱵᱤᱱ ᱫᱚ?
ᱚᱢ ᱟᱹᱞᱤᱧ ᱫᱚ ᱡᱷᱟᱲᱜᱟᱢ ᱰᱤᱥᱴᱤᱠ ᱡᱷᱟᱲᱜᱟᱢ᱾
ᱚ
ᱵᱟᱸᱠᱩᱲᱟ ᱥᱮᱫ ᱫᱚᱠᱚ ᱢᱟᱱᱟᱣ ᱜᱮᱭᱟ ᱥᱚᱦᱨᱟᱭ? ᱦᱚᱸ ᱛᱚᱵᱮ
ᱛᱚ ᱡᱚᱛᱚ ᱡᱟᱭᱜᱟ ᱠᱚᱨᱮ ᱫᱚ ᱵᱟᱝ ᱟᱹᱞᱤᱧ ᱥᱮᱫ ᱫᱚ ᱵᱟᱝᱜᱤ ᱦᱩᱭᱩᱜ ᱜᱮᱭᱟ᱾ ᱵᱟᱞᱤᱧ ᱟᱸᱡᱚᱢ ᱵᱟᱲᱟᱣ ᱠᱟᱫᱟ ᱢᱟᱱᱮ ᱟᱸᱡᱚᱢ ᱫᱚᱞᱤᱧ ᱟᱸᱡᱚᱢ ᱟᱠᱟᱫᱟ ᱡᱮ ᱥᱚᱦᱨᱟᱭ ᱦᱩᱭᱩᱜᱼᱟ᱾ ᱟᱫᱚ ᱪᱮᱜ ᱞᱮᱠᱟ ᱥᱚᱨᱦᱟᱭ ᱦᱩᱭᱩᱜᱼᱟ? ᱚᱱᱟ ᱠᱚᱫᱚ ᱵᱟᱝ ᱧᱮᱞ ᱦᱩᱭᱩ ᱠᱟᱱᱟ ᱛᱤᱥ
ᱟᱪᱷᱟ ᱟᱪᱷᱟ᱾
ᱦᱩ
ᱢᱟᱱᱮ ᱠᱟᱞᱤ ᱯᱚᱨᱮᱨ ᱫᱤᱱ ᱠᱚ ᱥᱚᱦᱚᱨᱟᱭᱟᱭᱚᱜ ᱜᱮᱭᱟ ᱚᱠᱟᱨᱮ ᱯᱮ ᱫᱤᱱ ᱛᱚ? ᱛᱟᱨ ᱯᱚᱨᱮ ᱫᱤᱱ ᱠᱚ ᱡᱤᱨᱟᱹᱣ ᱠᱚᱣᱟ᱾ ᱰᱟᱝᱨᱤ ᱠᱚ ᱠᱷᱩᱱᱴᱟᱹᱣ ᱠᱚᱣᱟ